ᱦᱮᱞᱳ
ᱦᱮᱞᱳᱻ ᱦᱮᱸ ᱡᱚᱦᱟᱨ ᱜᱮ ᱜᱚᱝᱠᱮ᱾ ᱤᱧᱟᱹᱜ ᱨᱚᱲ ᱵᱤᱱ ᱟᱸᱡᱚᱢ ᱴᱷᱤᱠᱟᱹᱭᱮ ᱟ᱾
ᱦᱮᱸ ᱟᱸᱡᱚᱢ ᱧᱟᱢ ᱫᱟᱞᱤᱧ ᱟᱵᱤᱱ᱾
ᱚᱸ ᱦᱚ ᱦᱳᱭ ᱟᱹᱵᱤᱱᱟᱜ ᱨᱚᱲ ᱦᱚᱸᱞᱤᱧ ᱟᱸᱡᱚᱢᱮᱫ ᱜᱮᱭᱟ᱾ ᱟᱫᱚ ᱪᱮᱫ ᱵᱤᱱ ᱪᱤᱠᱟᱹᱭᱮᱜᱼᱟ?
ᱦᱮᱸ ᱜᱮ ᱠᱷᱟᱞᱮ ᱠᱮᱫᱚᱜ ᱵᱟᱲᱟ ᱦᱩᱭᱱᱟ ᱫᱤᱭᱮ ᱠᱷᱟᱱ᱾ ᱚᱱᱛᱮ ᱦᱮᱜ ᱦᱳᱭ ᱠᱟᱱᱟ ᱜᱟᱹᱰᱭᱟ ᱠᱚ᱾
ᱟᱪᱪᱷᱟ ᱟᱪᱷᱟ ᱟᱨ ᱱᱟᱯᱟᱭ ᱵᱟᱲᱟ ᱜᱮᱭᱟᱵᱤᱱ ᱛᱟᱦᱞᱮ᱾
ᱦᱮᱸ ᱱᱟᱯᱟᱭ ᱵᱟᱲᱟ ᱜᱮᱭᱟ ᱟᱵᱮᱱ ᱜᱮ᱾
ᱚ ᱟ ᱦᱳᱭ ᱟ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱱᱤᱭᱟᱹ ᱜᱷᱟᱹᱲᱤᱡ ᱫᱚᱦᱟᱜ ᱠᱷᱟᱱ᱾
ᱫᱤᱭᱟᱹ ᱫᱟᱜ ᱡᱟᱹᱲᱤ ᱠᱚ ᱪᱮᱫ ᱞᱮᱠᱟ ᱟᱹᱵᱤᱱ?
ᱟᱦ ᱟ ᱦᱳᱭ ᱜᱚᱝᱠᱮ ᱫᱟᱜ ᱡᱟᱹᱲᱤ ᱫᱚ ᱦᱩᱭᱩᱜ ᱠᱟᱱ ᱜᱮᱭᱟᱜ ᱦᱚᱜ-ᱚᱭ ᱱᱤᱛ ᱛᱚᱜ ᱜᱮ ᱫᱟᱜ ᱮ ᱡᱚᱨᱚᱭᱮᱫ ᱜᱮᱭᱟ ᱮ ᱱᱟᱜ ᱠᱷᱟᱱ ᱟᱨ ᱫᱚᱢᱮ ᱡᱳᱨ ᱫᱚ ᱵᱟᱝᱟ ᱟ ᱩᱭ ᱨᱚᱠᱚᱢ ᱮᱸ ᱦᱚ ᱦᱚᱲ ᱞᱚᱦᱚᱫ ᱞᱮᱠᱟᱭ ᱫᱟᱜ ᱮᱫ ᱜᱮᱭᱟ᱾
ᱟᱪᱪᱷᱟ ᱟᱪᱪᱷᱟ
ᱚ ᱟᱫᱚ ᱟᱵᱤᱱ ᱥᱮᱱ ᱜᱮ ᱮᱸ ᱚᱠᱟᱞᱮᱠᱟ ᱫᱟᱜ ᱮᱟᱭ ᱥᱮ ᱵᱟᱝ?
ᱦᱩᱸ ᱫᱟᱜᱮᱫ ᱜᱮ ᱟᱭ ᱤᱱᱠᱟ ᱜᱮ ᱡᱟᱦᱟᱸ ᱞᱮᱠᱟ ᱤᱝᱠᱟᱹ ᱜᱮ᱾ ᱴᱤᱠ ᱴᱟᱯᱟᱠ ᱧᱩᱨᱩᱜ ᱠᱟᱱᱟ ᱟᱪᱪᱷᱟ ᱡᱳᱨ ᱥᱟᱺᱦᱤᱡ ᱫᱚ ᱵᱟᱝ᱾
ᱚ ᱟᱪᱪᱷᱟ ᱟᱪᱪᱷᱟ ᱟᱪᱷᱟ ᱟᱨ ᱛᱟᱦᱞᱮ ᱮᱸ ᱱᱚᱣᱟ ᱪᱟᱥᱵᱟᱥ ᱠᱚ ᱤᱫᱤ ᱠᱟᱛᱮ ᱠᱟᱹᱴᱤᱡ ᱞᱟᱹᱭ ᱞᱤᱵᱤᱱ ᱪᱟᱥ ᱵᱟᱥ ᱠᱚ ᱵᱤᱱ ᱛᱤᱱᱟᱹᱜ ᱥᱟᱺᱤᱧᱟ ᱠᱮᱜ-ᱟ᱾ ᱦᱮᱸ
ᱪᱟᱥ ᱵᱟᱥ ᱠᱚᱫᱚ ᱦᱟᱸᱜ ᱦᱮᱸ ᱮᱛᱚ ᱫᱷᱩᱨᱟᱹᱣ ᱦᱩᱭ ᱠᱟᱱᱟ ᱦᱚᱜ-ᱚᱭ᱾ ᱛᱮᱦᱮᱧ ᱛᱚ ᱵᱟᱨᱯᱮ ᱫᱤᱱ ᱦᱩᱭᱩᱜ ᱠᱟᱱᱟ ᱦᱮᱸ᱾ ᱩᱱᱫᱤᱱ ᱛᱚ ᱫᱟᱜ ᱡᱟᱹᱲᱤ ᱜᱮ ᱵᱟᱝ ᱦᱩᱭ ᱠᱟᱱᱟ ᱫᱤᱭᱟᱹ ᱠᱷᱟᱱ ᱮᱭᱟ ᱦᱟᱞᱮ ᱜᱮ ᱟᱨᱚᱢᱵᱚ ᱦᱩᱭ ᱠᱟᱱᱟ᱾
ᱚ ᱟᱪᱪᱷᱟ ᱟᱪᱪᱷᱟ ᱨᱚᱦᱚᱭ ᱠᱚᱫᱚ ᱛᱟᱦᱞᱮ ᱟᱨᱟᱢᱵᱚ ᱵᱟᱲᱟ ᱦᱩᱭ ᱠᱟᱱᱟ ᱵᱟᱝ᱾
ᱦᱳᱭ ᱥᱮ
ᱟ ᱪᱷᱟ ᱪᱷᱟ ᱟ ᱟᱨᱦᱚ ᱟᱞᱮ ᱦᱚᱸ ᱱᱟᱜ ᱠᱷᱟᱱ ᱞᱮ ᱮᱸ ᱨᱚᱦᱚᱭ ᱠᱚᱫᱚᱞᱮ ᱟᱨᱟᱢᱵᱚ ᱜᱚᱫ ᱠᱟᱫᱟ ᱮ ᱟᱞᱮ ᱦᱚᱸ ᱟᱠᱟᱱ ᱮᱸ ᱯᱮ ᱯᱩᱱ ᱫᱤᱱ ᱜᱟᱱ ᱦᱩᱭᱮᱱ ᱜᱮᱭᱟ ᱮ ᱨᱚᱦᱚᱭ ᱠᱮᱫ ᱜᱮᱭᱟᱞᱮ᱾
ᱚ ᱟᱪᱪᱷᱟ
ᱟ ᱟᱫᱚ ᱱᱚᱝᱠᱟ ᱱᱚᱜ-ᱚᱭ ᱱᱚᱝᱠᱟ ᱠᱚᱢ ᱠᱚᱢ ᱛᱮᱜᱮ ᱱᱚᱝᱠᱟ ᱵᱟᱹᱭᱦᱟᱹᱲ ᱠᱷᱮᱛ ᱠᱚᱫᱚ ᱫᱟᱜ ᱟᱠᱟᱱ ᱜᱮᱭᱟ ᱟᱨ ᱱᱚᱝᱠᱟ ᱴᱷᱤᱠ ᱢᱚᱛᱚ ᱫᱟᱜ ᱫᱚ ᱵᱟᱭ ᱫᱟᱜ ᱮᱫ ᱜᱮᱭᱟ ᱟᱫᱚ ᱱᱚᱝᱠᱟ ᱡᱟᱦᱟᱸ ᱛᱤᱱ ᱠᱚᱨᱮ ᱫᱟᱜ ᱵᱟᱲᱟᱭᱮᱫ ᱜᱮᱭᱟ ᱟᱫᱚ ᱚᱱᱟ ᱫᱟᱜ ᱛᱮᱜᱮ ᱦᱜ ᱠᱷᱟᱱ ᱚᱱᱠᱟ ᱞᱮᱠᱟᱛᱮ ᱞᱟᱦᱟ ᱛᱮᱫᱚ ᱟᱫᱷᱟᱱ ᱞᱟᱦᱟ ᱞᱟᱦᱟ ᱧᱚᱜ ᱛᱮᱫᱚ ᱚᱱᱠᱟᱱ ᱴᱩᱠᱴᱟᱠᱮ ᱫᱟᱜ ᱞᱮᱜᱮ ᱛᱟᱦᱮᱸᱫ ᱛᱚ ᱟᱫᱚ ᱠᱮᱫ ᱠᱚᱫᱚ ᱚᱫᱟ ᱜᱮ ᱛᱟᱦᱮᱸ ᱠᱟᱱᱟ ᱟᱫᱚ ᱦᱚᱜ-ᱚᱭ ᱱᱮᱜ ᱮᱱ ᱛᱚᱵᱮ ᱫᱟᱜ ᱤᱫᱤᱜ-ᱟ ᱟᱫᱚ ᱢᱚᱴᱟᱟᱢᱩᱴᱤ ᱫᱟᱜ ᱟᱠᱟᱱ ᱜᱮᱭᱟ ᱟᱨᱠᱤ
ᱚᱝᱠᱟ ᱜᱮ ᱟᱞᱮ ᱦᱚᱸᱭ ᱵᱟᱠ ᱠᱩᱲᱟ ᱱᱟᱠᱟ ᱡᱟᱦᱟᱸ ᱥᱟᱞ ᱛᱚᱲᱟ ᱤᱭᱟᱹᱜ-ᱟ ᱫᱤᱭᱟᱹ ᱠᱷᱟᱱ ᱚᱝᱠᱟ ᱞᱮᱠᱟ ᱛᱮᱫᱚ ᱟᱨ ᱱᱤᱛ ᱪᱮᱱᱮᱞ ᱠᱚᱦᱚᱸ ᱵᱟᱹᱱᱩᱜ-ᱟ ᱥᱮ ᱫᱤᱭᱮ ᱪᱚᱴ ᱪᱟᱸᱫᱳ ᱵᱚᱨᱥᱟ ᱜᱮ
ᱟᱪᱪᱷᱟ ᱟᱪᱪᱷᱟ ᱟᱪᱪᱷᱟ ᱞᱤᱧ ᱛᱟᱞᱦᱮ ᱟᱵᱚ ᱥᱮᱱ ᱫᱚ ᱠᱮᱢᱮᱞ ᱠᱚᱫᱚ ᱩᱸ ᱚ ᱟᱪᱪᱷᱟ ᱟᱪᱪᱷᱟ ᱵᱟᱭ ᱫᱟᱜ ᱡᱟᱲᱤ ᱠᱷᱟᱱ ᱫᱚ ᱦᱟᱜ ᱠᱷᱟᱱ ᱨᱚᱦᱚᱭ ᱠᱚᱫᱚ ᱛᱮᱢᱚᱱ ᱫᱚ ᱦᱟᱸᱜ ᱠᱷᱟᱱ ᱵᱟᱝ ᱜᱟᱱᱚᱜ ᱠᱟᱱᱟ ᱦᱟᱜ ᱵᱟᱝ
ᱵᱟᱝ ᱵᱟᱝ
ᱟᱫᱚ ᱢᱮᱱᱮᱫ-ᱟ ᱞᱤᱧ ᱱᱚᱝᱠᱟ ᱮᱸ ᱫᱷᱚᱨᱚᱱ ᱵᱟᱫᱛᱮ ᱱᱚᱝᱠᱟ ᱵᱚᱨᱥᱟ ᱠᱚᱨᱮ ᱥᱚᱵᱡᱤ ᱠᱚ ᱚᱝᱠᱟ ᱨᱚᱦᱚᱭ ᱵᱟᱲᱟᱭ ᱜᱮᱭᱟ ᱠᱚ ᱟᱯᱮᱥᱮᱱ
ᱥᱚᱵᱡᱤ ᱠᱚᱫᱚ ᱟᱫᱚ ᱦᱟᱱᱮ ᱫᱟᱜ ᱵᱮᱜᱟᱨ ᱛᱮ ᱵᱟᱝ ᱨᱚᱦᱚᱭ ᱦᱩᱭᱩᱜ ᱛᱟᱦᱮᱱᱟ ᱚᱱᱠᱟ ᱞᱮᱠᱟ ᱫᱚ ᱩᱛᱩ ᱡᱚᱢ ᱥᱚᱫᱚᱢ ᱚᱱᱠᱟ ᱨᱚᱦᱚᱭ ᱦᱩᱭᱩᱜ ᱛᱟᱦᱮᱱᱟ ᱠᱤᱨᱤᱧ ᱟᱠᱷᱨᱤᱧ ᱠᱟᱛᱮ ᱫᱚ ᱵᱟᱝ
ᱟᱪᱪᱷᱟ ᱟᱪᱪᱷᱟ ᱩᱛᱩ ᱡᱚᱢ ᱞᱮᱠᱟ ᱛᱮᱜᱮ ᱡᱟᱛᱮ ᱠᱤᱨᱤᱧ ᱟᱞᱚ ᱦᱩᱭᱩᱜ ᱢᱟ
ᱦᱮᱸ
ᱚᱱᱠᱟ ᱩᱛᱩ ᱞᱮᱠᱟᱯᱮ ᱪᱟᱥ ᱵᱟᱲᱟᱭᱮᱫ ᱜᱮᱭᱟ
ᱦᱮᱸ ᱚᱱᱟ ᱚᱲᱟᱜ ᱵᱟᱲᱜᱮ ᱢᱚᱫᱽᱫᱷᱮ ᱨᱮᱜᱮ ᱫᱟᱜ ᱫᱩᱞ
ᱟᱪᱷᱟ ᱦᱮᱸ ᱦᱮᱸ ᱟᱪᱪᱷᱟ ᱟᱪᱪᱷᱟ ᱟᱨ ᱢᱮᱱᱮᱫᱼᱟ ᱞᱤᱧ ᱛᱟᱦᱚᱞᱮ ᱟᱫᱚ ᱟᱯᱮᱥᱮᱱ ᱫᱚ ᱚᱠᱟᱞᱮᱠᱟ ᱢᱟᱱᱮ ᱪᱟᱥ ᱵᱟᱥ ᱠᱚ ᱚᱠᱟ ᱞᱮᱠᱟ ᱦᱩᱭᱩᱜ ᱠᱟᱱᱟ ᱢᱟᱱᱮ ᱦᱮᱸ ᱱᱚᱝᱠᱟ ᱰᱟᱝᱨᱤ ᱱᱟᱦᱮᱞ ᱠᱚᱛᱮ ᱠᱟᱰᱟ ᱱᱟᱦᱮᱞ ᱠᱚᱛᱮ ᱥᱮ ᱱᱚᱝᱠᱟ ᱴᱨᱟᱠᱴᱟᱨ ᱠᱚᱛᱮ
ᱰᱟᱝᱨᱤ ᱱᱟᱦᱮᱞ ᱫᱚ ᱦᱟᱸᱜ ᱱᱤᱛ ᱞᱮᱠᱟ ᱛᱮᱫᱚ ᱚᱱᱠᱟ ᱞᱮᱠᱟ ᱫᱚ ᱦᱟᱸᱜ ᱵᱟᱹᱱᱩᱜ ᱟᱠᱟᱫᱟ ᱞᱟᱦᱟ ᱥᱮᱫᱟᱭ ᱡᱟᱦᱟᱸ ᱞᱮᱠᱟ ᱦᱤᱢ ᱦᱟᱹᱣ ᱟᱸᱡᱚᱢᱚᱜ ᱠᱟᱱ ᱛᱟᱦᱮᱱᱟ ᱵᱟᱹᱭᱦᱟᱹᱲ ᱠᱚᱨᱮ ᱚᱱᱠᱟ ᱞᱮᱠᱟ ᱫᱚ ᱱᱤᱛ ᱫᱚ ᱵᱟᱝ ᱞᱮᱠᱟᱜᱮ ᱡᱟᱦᱟᱸ ᱫᱚ ᱡᱚᱫᱤᱭᱳ ᱟᱞᱮ ᱰᱮᱲᱥᱚ ᱯᱚᱨᱤᱵᱟᱨ ᱨᱮᱭᱟᱜ ᱟᱹᱛᱩ ᱠᱟᱱ ᱛᱟᱞᱮᱭᱟ ᱰᱮᱲᱥᱚ ᱯᱚᱨᱤᱵᱟᱨ ᱨᱮ ᱡᱳᱨ ᱫᱚᱥᱴᱤ ᱱᱟᱦᱮᱞ ᱢᱮᱱᱟᱜᱼᱟ
ᱚ ᱟᱪᱪᱷᱟ ᱟᱪᱪᱷᱟ
ᱟᱨ ᱵᱟᱠᱤ ᱫᱚ ᱥᱳᱵᱽ ᱴᱟᱠᱴᱟᱨ ᱛᱮᱜᱮ
ᱚ ᱟᱪᱪᱷᱟ ᱟᱪᱷᱟ ᱟᱫᱚ ᱱᱮᱛᱟᱨ ᱫᱚ ᱦᱳᱭ ᱟᱫᱚ ᱱᱮᱛᱟᱨ ᱫᱚ ᱦᱳᱭ ᱚᱱᱠᱟ ᱜᱮ ᱟᱫᱚ ᱟᱞᱮ ᱥᱮᱱ ᱦᱚᱸ ᱱᱚᱝᱠᱟ ᱰᱟᱝᱨᱤ ᱱᱟᱦᱮᱞ ᱠᱚᱫᱚ ᱢᱮᱱᱟᱜ ᱜᱮᱭᱟ ᱰᱟᱝᱨᱤ ᱠᱟᱰᱟ ᱱᱟᱦᱮᱞ ᱠᱚᱫᱚ ᱟᱫᱚ ᱱᱚᱝᱠᱟᱱ ᱥᱮᱬᱟ ᱥᱮᱬᱟ ᱠᱷᱮᱛ ᱟᱫᱚ ᱧᱮᱞᱚᱜᱚᱜ ᱠᱟᱱᱟ ᱱᱚᱝᱠᱟ ᱦᱮᱸ ᱰᱟᱝᱨᱤ ᱠᱟᱰᱟ ᱱᱟᱦᱮᱞ ᱛᱮ ᱥᱤ ᱞᱮᱠᱷᱟᱱ ᱫᱚ ᱱᱚᱝᱠᱟ ᱫᱮᱨᱤᱜ ᱠᱟᱱ ᱜᱮᱭᱟ ᱢᱟᱨᱟᱝ ᱠᱷᱮᱛ ᱫᱚ ᱮᱱᱛᱮ ᱟᱫᱚ ᱱᱚᱝᱠᱟ ᱞᱮᱠᱟᱛᱮ ᱱᱚᱝᱠᱟ ᱴᱨᱟᱠᱴᱟᱨ ᱛᱮᱜᱮ ᱠᱚ ᱥᱤ ᱵᱟᱲᱟ ᱾ ᱦᱚᱪᱚᱭᱮᱫ ᱜᱮᱭᱟ ᱱᱮᱛᱟᱨ ᱫᱚ, ᱟᱫᱚ ᱴᱟᱠᱴᱟᱨ ᱠᱚᱼᱦᱚᱸ ᱦᱟᱜ ᱠᱷᱟᱱ ᱮᱵᱮᱞᱮᱵᱮᱞ ᱧᱚᱜ ᱟᱠᱟᱱ ᱜᱮᱭᱟ᱾ ᱞᱟᱦᱟ ᱛᱮᱫᱚ ᱩᱱᱟᱹᱜ ᱫᱚ ᱵᱟᱝ ᱛᱟᱦᱮᱸ ᱠᱟᱱᱟ᱾ ᱩᱱᱟᱹᱜ ᱫᱚ ᱵᱟᱝ ᱧᱟᱢᱚᱜ ᱠᱟᱱ ᱛᱟᱦᱮᱸᱫ, ᱟᱫᱚ ᱱᱮᱛᱟᱨ ᱫᱚ ᱱᱚᱝᱠᱟ᱾ ᱧᱟᱢᱚᱜ ᱠᱟᱱ ᱜᱮᱭᱟ᱾ ᱟᱹᱰᱤ ᱵᱟᱹᱲᱛᱤ ᱠᱟᱱ ᱜᱮᱭᱟ᱾ ᱡᱚᱱᱱᱮ ᱴᱨᱟᱠᱴᱟᱨ ᱯᱟᱸᱡᱟ ᱫᱚ ᱫᱚᱢᱮᱸ ᱮᱠᱴᱟ ᱫᱚ ᱵᱟᱝ ᱦᱩᱭᱩᱼᱜ ᱠᱟᱱᱟ᱾ ᱱᱮᱛᱟᱨ ᱫᱚ
ᱚᱱᱠᱟᱜᱮ ᱛᱟᱯᱚᱨᱮ, ᱵᱮᱯᱟᱨ ᱦᱩᱭᱩᱜ ᱠᱟᱱᱟ ᱞᱟᱦᱟ ᱛᱮ ᱞᱮᱠᱟ᱾ ᱛᱚ ᱟᱨ ᱡᱟᱦᱟᱸ ᱞᱟᱹᱭᱟᱠᱚ ᱡᱮ ᱚᱱᱟ ᱡᱟᱦᱟᱸ ᱥᱟᱛ ᱫᱤᱱ ᱡᱟᱦᱟᱸ ᱵᱚᱱ ᱢᱮᱛᱟᱜ ᱠᱚ ᱟᱢᱵᱟᱵᱚᱛᱤ, ᱟᱢᱵᱟᱵᱚᱛᱤ ᱛᱮ ᱢᱮᱱᱟ ᱠᱚ ᱥᱮ ᱫᱟᱜ ᱦᱮᱸ ᱚᱱᱮ ᱞᱚᱦᱚᱫ ᱵᱷᱤᱡᱟᱹᱜ ᱠᱟᱱ ᱛᱟᱦᱮᱱᱟ᱾ ᱱᱮᱛᱟᱨ ᱫᱚ ᱟᱨ ᱚᱱᱠᱟ ᱞᱮᱠᱟ ᱵᱚᱨᱥᱟ ᱵᱟᱝ ᱦᱤᱡᱩᱜ ᱠᱟᱱᱟ ᱥᱮ᱾
ᱦᱩᱸ ᱦᱩᱸ ᱱᱮᱛᱟᱨ ᱫᱚ ᱮᱠᱫᱚᱢ ᱯᱩᱨᱟᱹ ᱜᱮ ᱟᱞᱟᱫᱟ ᱠᱟᱱᱟ᱾
ᱦᱮᱸ
ᱦᱳᱭ, ᱟᱫᱚ ᱞᱟᱦᱟᱛᱮ ᱡᱮᱢᱚᱱ ᱵᱤᱱ ᱢᱮᱱ ᱠᱮᱫ ᱞᱮᱠᱟ ᱾ᱟᱫᱚ ᱦᱳᱭ ᱟᱫᱚ ᱱᱮᱛᱟᱨ ᱫᱚ ᱚ ᱱᱮᱛᱟᱨ ᱫᱚ ᱧᱮᱞᱚᱜᱚᱜ ᱠᱟᱱᱟ ᱩᱱ ᱦᱤᱞᱚᱜ ᱫᱚ ᱩᱱ ᱦᱤᱞᱳᱜ ᱫᱚ ᱫᱟᱜ ᱜᱮ ᱵᱟᱭ ᱫᱟᱜ ᱮᱼᱟ᱾ ᱡᱮᱫᱤᱱ ᱢᱮᱱᱟᱜᱼᱟ ᱡᱮᱫᱤᱱ ᱠᱷᱚᱱᱟᱜ ᱮᱸ ᱟᱢᱵᱚᱵᱚᱛᱤ ᱠᱷᱚᱱᱟᱼᱜ ᱡᱮ ᱥᱟᱛᱛᱟᱞ ᱦᱟᱥᱟᱭ ᱞᱚᱦᱚᱫᱟ᱾ ᱟᱫᱚ ᱧᱮᱞ ᱵᱤᱱ ᱩᱱ ᱥᱚᱢᱚᱭ ᱫᱚ ᱫᱟᱜ ᱜᱮ ᱵᱟᱭ ᱫᱟᱜ ᱮᱼᱟ᱾ ᱢᱤᱫ-ᱢᱤᱫ ᱛᱟᱞᱟ ᱜᱮ ᱵᱟᱭ ᱫᱟᱲᱮᱭᱟ-ᱜ ᱠᱟᱱᱟ᱾ ᱟᱨ ᱥᱟᱛᱛᱟᱞᱟ ᱫᱚ ᱪᱟᱞᱟᱜ ᱟᱭ ᱚᱠᱟᱨᱮ
ᱦᱮᱸ ᱚᱱᱠᱟ ᱜᱮᱛᱚ᱾
ᱛᱚ ᱦᱳᱭ ᱯᱟᱹᱦᱤᱞ ᱫᱚ ᱫᱟᱜ ᱫᱚᱭ ᱫᱟᱜ ᱵᱟᱲᱟᱭᱮᱫ, ᱜᱮ ᱛᱟᱦᱮᱱ ᱥᱮᱨᱚᱠᱚᱢ ᱜᱮ, ᱟᱫᱚ ᱱᱮᱛᱟᱨ ᱫᱚ ᱵᱟᱝ ᱫᱚ ᱱᱚᱣᱟ᱾ ᱦᱮᱸ ᱟᱞᱤᱧᱟᱜ ᱢᱚᱱᱮ ᱢᱮᱱᱟᱭ ᱦᱮᱸ ᱡᱚ ᱱᱮᱛᱟᱨ ᱫᱚ ᱱᱚᱜᱼᱚᱭ ᱠᱚᱞ ᱠᱟᱨᱠᱷᱟᱱᱟ ᱠᱚ ᱪᱟᱞᱩᱶ ᱠᱟᱱ ᱦᱚᱛᱮᱡ ᱛᱮᱜᱮ ᱦᱭᱛᱳ ᱯᱟᱞᱮ ᱠᱚᱼᱫᱚ ᱯᱟᱞᱮ ᱱᱚᱝᱠᱟ ᱵᱟᱭ ᱦᱩᱭᱩᱜ ᱠᱟᱱ ᱚᱱᱟ ᱡᱟᱦᱟᱱᱟᱜ ᱵᱟ ᱡᱟᱦᱟᱱᱟᱜ ᱛᱚ ᱢᱤᱫᱴᱮᱱ, ᱜᱷᱟᱴᱛᱤ ᱫᱚ ᱪᱟᱞᱟᱜ ᱠᱟᱱ ᱜᱮᱭᱟ᱾ ᱡᱟᱦᱟᱸ ᱫᱚ ᱟᱵᱚ ᱫᱚ ᱵᱟᱵᱚᱱ ᱵᱩᱡᱽ ᱫᱟᱲᱮᱭᱟᱼᱜ ᱠᱟᱱᱟ᱾ ᱱᱟᱜ ᱠᱷᱟᱱ
ᱦᱮᱸ ᱛᱟᱯᱨᱮᱫ ᱱᱚᱣᱟ ᱠᱚ ᱤᱫᱤ ᱠᱟᱛᱮᱜ ᱛᱚ ᱦᱟᱸᱜ, ᱟᱨ ᱟᱵᱚ ᱠᱚᱼᱫᱚ ᱚᱝᱠᱟ ᱵᱟᱝ ᱨᱤᱥᱟᱨᱪ ᱦᱩᱭ ᱟᱠᱟᱱᱟ᱾ ᱛᱚᱵᱮ ᱡᱚᱛᱚᱴᱟ ᱥᱚᱢᱵᱷᱚᱵ ᱵᱳᱭᱜᱟᱱᱤᱠ ᱠᱚ, ᱠᱚ ᱞᱟᱹᱭ ᱮᱫᱟ᱾ ᱡᱟᱦᱟᱸ ᱫᱚ ᱟᱨ ᱯᱨᱟᱠᱤᱛᱤᱠ ᱩᱯᱚᱨ ᱜᱮᱛᱚ ᱱᱚᱣᱟ ᱵᱚᱨᱥᱟ ᱠᱚᱼᱫᱚ ᱯᱨᱟᱠᱤᱛᱤᱠ ᱜᱮ ᱟᱵᱚ ᱫᱽᱷᱚᱝᱥᱚ ᱤᱫᱤᱭ ᱫᱟᱵᱚᱱ ᱥᱮ ᱡᱮᱱᱚᱠ, ᱡᱚᱱᱚᱜ ᱠᱷᱚᱱ ᱡᱚᱠᱷᱚᱱ ᱠᱚ ᱚᱱᱠᱟᱱᱟᱜ ᱵᱤᱨᱵᱩᱨᱩ ᱠᱚ ᱟᱹᱡᱟᱹᱲᱤ ᱤᱫᱤᱭᱮᱫᱟ ᱚᱱᱠᱟ ᱞᱮᱠᱟ ᱛᱚ ᱟᱨ ᱵᱟᱝ ᱨᱚᱦᱚᱭᱚᱜ ᱠᱟᱱᱟ᱾ ᱡᱟᱦᱟᱱᱟᱜ ᱜᱮ
ᱦᱩᱸ ᱦᱩᱸ ᱦᱩᱸ ᱴᱷᱤᱠ ᱴᱷᱤᱠ ᱟᱫᱚ ᱵᱤᱱ ᱪᱤᱫ ᱤᱭᱟᱹᱭᱟ ᱢᱮᱱᱫᱚ ᱱᱤᱛᱚᱜ ᱫᱚ ᱱᱟᱜᱠᱷᱟᱱ᱾ ᱡᱩᱜ ᱥᱟᱢᱴᱟᱞ ᱫᱚ ᱢᱤᱞᱟᱹᱣ ᱜᱮ ᱞᱟᱜᱟᱜᱼᱟ ᱾ᱢᱮᱱ ᱠᱷᱮᱱ ᱵᱟᱠᱷᱟᱱ, ᱵᱟᱤᱱ ᱛᱟᱦᱮᱱᱟ ᱵᱟᱝ ᱜᱟᱱᱚᱜᱼᱟ?
ᱦᱮᱸ ᱚᱱᱟ ᱦᱚᱸ ᱠᱟᱛᱷᱟ ᱠᱟᱱ ᱢᱮᱱᱫᱟ ᱠᱚ ᱡᱩᱜᱽ ᱥᱟᱛᱮᱜ, ᱛᱟᱞ ᱢᱤᱞᱟᱹᱣ ᱠᱟᱛᱮ ᱜᱮ ᱪᱟᱞᱟ-ᱜ ᱦᱩᱭᱩᱜ ᱟ᱾
ᱦᱩᱸ ᱦᱩᱸ ᱦᱩᱸ ᱱᱤᱛᱚᱜ ᱞᱮᱠᱟᱛᱮᱫᱚ ᱧᱮᱞᱚᱜᱚᱜ ᱠᱟᱱ ᱜᱮᱭᱟ, ᱟᱫᱚ ᱦᱳᱭ ᱱᱚᱝᱠᱟ᱾ ᱦᱮᱸ ᱫᱮ ᱞᱟᱦᱟ ᱛᱮᱫᱚ ᱥᱮᱫᱟᱭ ᱦᱚᱲ ᱠᱚᱫᱚ ᱱᱚᱝᱠᱟ ᱟᱲᱟᱜ ᱥᱟᱠᱟᱢ ᱡᱚᱢ ᱠᱟᱛᱮ ᱜᱮᱼᱼ ᱠᱤ ᱢᱤᱫᱴᱮᱡᱠᱤ ᱡᱚᱢ ᱠᱟᱛᱮ ᱠᱚ ᱛᱟᱦᱮᱸ ᱠᱟᱱᱟ ᱥᱮᱫᱟᱭ ᱦᱚᱲ ᱫᱚ ᱟᱹᱰᱤ ᱫᱤᱱ ᱠᱚ ᱛᱟᱦᱮᱸ ᱠᱟᱱᱟ ᱟᱨᱼᱼ ᱫᱟᱬᱮ ᱠᱚᱦᱚᱸ ᱵᱷᱟᱜᱤ ᱜᱮ ᱮᱠᱫᱚᱢ ᱵᱚᱭᱚᱥ ᱠᱚ ᱦᱟᱹᱵᱤᱡ ᱜᱮ ᱫᱟᱬᱮ ᱠᱚᱦᱚᱸᱼᱼ ᱢᱮᱱᱟᱜ ᱜᱮᱛᱟ ᱠᱚᱣᱟ ᱱᱤᱛᱚᱜ ᱧᱮᱞᱚᱜᱚᱜ ᱠᱟᱱᱟ᱾ ᱱᱤᱛᱚᱜ ᱮᱠᱥᱚ ᱫᱚᱥ ᱜᱟᱱ ᱵᱚᱭᱮᱥ ᱡᱟᱦᱟᱸᱭ ᱦᱩᱭ ᱠᱟᱱ ᱛᱟᱠᱚᱣᱟ᱾ ᱟᱫᱚ ᱱᱩᱠᱩ ᱠᱚ ᱢᱤᱫ ᱵᱟᱨ ᱦᱟᱸᱜ ᱠᱷᱟᱱ ᱟᱛᱩ ᱠᱚᱨᱮ ᱫᱚ ᱢᱮᱱᱟᱜ ᱠᱚᱜᱮᱭᱟ ᱟᱫᱚᱼᱼ ᱝᱠᱟ ᱞᱮᱠᱟᱛᱮ ᱴᱩᱠ ᱴᱟᱠ ᱟᱠᱚ ᱠᱟᱨ ᱢᱚᱛᱚ ᱫᱚᱠᱚ ᱛᱟᱲᱟᱢ ᱵᱟᱲᱟ ᱡᱚᱝ ᱠᱟᱱᱟ᱾ ᱟᱫᱚ ᱟᱹᱵᱤᱱ ᱱᱚᱰᱮᱜ ᱪᱤᱱᱛᱟᱹᱭ ᱵᱤᱱ ᱡᱮ ᱱᱚᱰᱮᱜᱮ ᱪᱤᱱᱛᱟᱹᱭ ᱵᱤᱱ ᱛᱟᱦᱚᱞᱮ ᱡᱮᱼᱼ ᱦᱮᱸ ᱱᱩᱭ ᱦᱚᱲᱼᱼ ᱮ ᱡᱮ ᱢᱤᱫ ᱥᱩᱢᱟᱹᱭ ᱥᱟᱫᱟ ᱢᱟᱴᱟ ᱛᱤᱠᱤ ᱟᱲᱟᱜ ᱡᱚᱢ ᱠᱟᱛᱮᱜ ᱮ ᱛᱟᱦᱮᱸ ᱠᱟᱱᱟ᱾ ᱟᱨ ᱱᱤᱛᱚᱜ ᱦᱚᱸ ᱱᱩᱱᱫᱤᱱ ᱦᱟᱹᱵᱤᱡ ᱢᱮᱱᱟᱭᱟ᱾ ᱟᱨ ᱱᱤᱛᱳᱜ ᱛᱚᱵᱤᱱ ᱧᱮᱞᱮᱫ ᱜᱮᱭᱟ ᱡᱮ ᱟᱵᱚᱣᱟᱜ ᱫᱚᱚ ᱱᱟᱜ ᱠᱷᱟᱱ ᱚᱨᱫᱷᱮᱠ ᱩᱢᱮᱨ ᱨᱮᱜᱮᱼᱼ ᱦᱩᱭᱩᱜ ᱠᱟᱱ ᱜᱮᱭᱟ ᱱᱚᱝᱠᱟ ᱦᱳᱭ ᱟᱫᱚ ᱟᱵᱚ ᱫᱚ ᱱᱚᱝᱠᱟ ᱫᱚ ᱵᱟᱵᱚᱱ ᱞᱟᱥᱴᱤᱝᱮᱼᱟ᱾ ᱦᱩᱸ
ᱵᱟᱝ
ᱟᱫᱚ ᱢᱮᱱᱫᱚ ᱱᱟᱜ ᱠᱷᱟᱱ ᱥᱮᱫᱟᱭ ᱫᱚ ᱱᱟᱜ ᱠᱷᱟᱱ ᱞᱟᱦᱟ ᱛᱮᱦᱚᱸ ᱦᱟᱸᱜ ᱠᱷᱟᱱ ᱜᱩᱨᱤᱡ ᱮᱠᱮᱱ ᱜᱩᱨᱤᱡ ᱥᱟᱨ ᱜᱮ ᱛᱟᱦᱮᱸ ᱠᱟᱱᱟ᱾ ᱟᱫᱚ ᱞᱟᱦᱟᱼᱼ ᱛᱮᱫᱚ ᱟᱵᱚᱨᱮᱱ ᱦᱟᱯᱲᱟᱢ ᱠᱚ ᱠᱟᱹᱴᱤᱡ ᱨᱮᱸᱜᱮᱡ ᱵᱷᱟᱜᱤ ᱜᱮ ᱨᱮᱸᱜᱮᱡ ᱠᱚᱵᱚᱱ ᱛᱟᱦᱮᱸ ᱠᱟᱱ ᱜᱮᱭᱟ᱾ ᱡᱮ ᱚᱠᱟ ᱥᱚᱢᱚᱭ ᱫᱚ ᱵᱟᱝ ᱠᱚ ᱠᱟᱹᱢᱤ ᱞᱮᱠᱷᱟᱱ ᱢᱤᱫ ᱵᱮᱲᱟ ᱡᱚᱢ ᱦᱚᱸ ᱵᱟᱝ ᱠᱩᱲᱟᱹᱜ ᱛᱟᱠᱚ ᱛᱟᱦᱮᱸᱫ᱾ ᱟᱫᱚ ᱚᱱᱠᱟ ᱛᱮᱜᱮ ᱥᱟᱨ ᱠᱚᱫᱚ ᱦᱟᱸᱜ ᱠᱷᱟᱱ ᱵᱟᱠᱚ ᱟᱹᱜᱩ ᱫᱟᱲᱮᱭᱟᱜ ᱛᱟᱦᱮᱸᱫᱼᱼ ᱟᱫᱚ ᱢᱚᱴᱟ ᱢᱩᱴᱤ ᱠᱷᱚᱛ ᱠᱷᱚᱛ ᱥᱟᱨ ᱛᱮᱜᱮ ᱢᱚᱴᱟᱢᱩᱴᱤ ᱵᱷᱟᱜᱤ ᱜᱮᱼᱼ ᱮᱸᱻ ᱠᱳᱱᱳ ᱪᱮᱫ ᱦᱚᱸ ᱵᱟᱹᱱᱩᱜᱼᱟ ᱟᱨ ᱢᱮᱱᱫᱚ ᱠᱳᱱᱳ ᱥᱟᱭᱤᱰᱮᱯᱷᱼᱼ ᱵᱟᱝ ᱦᱩᱭᱩᱜᱼᱟ ᱟᱨ ᱱᱤᱛᱚᱜ ᱟᱵᱚ ᱡᱟᱦᱟᱸ ᱞᱮᱠᱟ ᱵᱚᱱ ᱪᱟᱥᱮᱫ ᱫᱚ᱾ ᱡᱮ ᱥᱟᱨ ᱵᱚᱱ ᱮᱢᱟᱜ ᱠᱟᱱᱟ ᱥᱟᱨ ᱵᱮᱜᱚᱨ ᱪᱮᱫ ᱦᱚᱸ ᱵᱟᱭ ᱜᱟᱱᱚᱜ ᱠᱟᱱᱟ᱾ ᱮ ᱡᱮᱢᱚᱱ ᱥᱟᱨ ᱵᱚᱱ ᱮᱢᱟᱜ ᱠᱟᱱᱟ᱾ ᱴᱷᱤᱠ ᱟᱪᱷᱮ ᱨᱚᱦᱚᱭ ᱥᱩᱢᱚᱭ ᱥᱟᱨ ᱵᱚᱱ ᱮᱢᱟᱜ ᱠᱟᱱᱟ ᱟᱪᱪᱷᱟ ᱦᱩᱲᱩ ᱡᱚᱠᱷᱚᱱ ᱟᱹᱪᱩᱨᱚᱜᱼᱟ ᱭᱩᱼᱼ ᱤᱭᱟᱹ ᱵᱚ ᱤᱭᱩᱨᱤᱭᱟᱹ ᱵᱚᱱ ᱮᱢᱟᱜ ᱠᱟᱱᱟ᱾ ᱟᱪᱪᱷᱟ ᱟᱨ ᱛᱟᱞᱟᱨᱮ ᱱᱚᱝᱠᱟ ᱛᱮᱢᱟ ᱮᱯᱨᱮ ᱢᱮᱱᱟᱜᱼᱟ ᱱᱟᱜ ᱠᱷᱟᱱᱼᱼ ᱛᱮᱡᱳ ᱠᱚ ᱥᱟᱠᱟᱢ ᱠᱚ ᱡᱚᱢᱟ ᱩᱱ ᱥᱚᱢᱚᱭ ᱛᱮᱡᱳ ᱤᱭᱟᱹ ᱥᱯᱨᱮ ᱠᱚᱵᱚᱱ ᱮᱢᱟᱜᱼᱟ᱾ ᱟᱫᱚ ᱛᱟᱦᱚᱞᱮ ᱟᱹᱞᱤᱧᱟᱜ ᱢᱮᱱ ᱛᱮᱫᱚ ᱱᱚᱣᱟ ᱫᱚ ᱮᱠᱫᱚᱢ ᱫᱚᱢᱮ ᱜᱮ ᱵᱤᱥᱟᱜᱼᱼ ᱯᱷᱳᱞᱳᱜ ᱠᱟᱱᱟ ᱡᱟᱦᱟᱸ ᱫᱚ ᱟᱵᱚ ᱵᱚᱱ ᱠᱚᱞᱟᱣ ᱦᱚᱪᱚᱭᱮᱫ ᱫᱚ ᱟᱫᱚ ᱱᱚᱣᱟ ᱠᱚᱼᱼ ᱡᱚᱢ ᱞᱮᱠᱷᱟᱱ ᱫᱚ ᱢᱚᱴᱟ ᱢᱩᱴᱤᱼᱼ ᱮᱸ ᱦᱚᱲᱢᱚ ᱨᱮ ᱚᱥᱩᱵᱤᱫᱷᱟ ᱫᱚ ᱦᱤᱡᱩᱜᱼᱟ ᱟᱹᱞᱤᱧ ᱫᱚ ᱱᱚᱣᱟ ᱞᱤᱧ ᱢᱚᱱᱮᱭᱮᱜᱼᱟ᱾ ᱟᱫᱚ ᱟᱹᱵᱤᱱ ᱜᱮ ᱚᱠᱟ ᱞᱮᱠᱟ ᱵᱤᱱ ᱢᱚᱱᱮᱜᱼᱟ ᱢᱟᱥᱮ ᱠᱟᱹᱴᱤᱡ ᱞᱟᱹᱭ ᱞᱮᱵᱤᱱ?
ᱟᱹᱞᱤᱧ ᱫᱚᱞᱤᱧ ᱟᱹᱞᱤᱧ ᱞᱤᱧ ᱢᱮᱱᱫᱟ ᱟᱨᱦᱚᱸᱼᱼ ᱥᱮᱫᱟᱭ ᱞᱮᱠᱟᱱ ᱡᱩᱫᱤ ᱮᱻ ᱡᱩᱜᱽ ᱵᱚᱱ ᱨᱩᱣᱟᱹᱲ ᱫᱟᱲᱮ ᱞᱮᱠᱷᱟᱱ ᱟᱨᱚ ᱵᱷᱟᱹᱞᱤᱼᱟ ᱠᱟᱨᱚᱱᱼᱼ ᱧᱮᱞ ᱵᱮᱱ ᱮᱻ ᱡᱟᱦᱟᱱ ᱡᱤᱱᱤᱥ ᱜᱮ ᱛᱟᱛᱮ ᱼᱼ ᱵᱳᱡᱜᱟᱱᱤᱠ ᱫᱚ ᱵᱟᱠᱚ ᱢᱮᱱᱟ ᱚᱵᱷᱤᱥᱟᱯ ᱵᱮᱱ ᱢᱮᱛᱟ ᱠᱚᱣᱟ ᱥᱮ ᱤᱭᱟᱹᱼᱼ
ᱦᱩᱸ ᱦᱩᱸ ᱦᱩᱸ
ᱚᱵᱤᱥᱟᱯ ᱥᱮ ᱟᱵᱤᱥᱠᱟᱨᱚᱠ ᱚᱠᱟᱴᱟᱜ ᱢᱮ ᱠᱚᱣᱟ ᱚᱱᱮ ᱠᱟᱛᱷᱟ ᱢᱟᱱᱮ ᱮᱸᱻ ᱱᱤᱛᱚᱜ ᱦᱳᱭᱛᱚ ᱟᱵᱚᱣᱟᱜ ᱨᱮᱸᱜᱮᱡ ᱠᱚ ᱢᱮᱴᱟᱣ ᱟᱠᱟᱫᱟ ᱡᱟᱦᱟᱸ ᱞᱮᱠᱟ ᱜᱮᱼᱼ ᱨᱟᱱ ᱢᱩᱨᱜᱟᱹᱱ ᱛᱩᱫ ᱠᱟᱛᱮ ᱥᱟᱨ ᱠᱚ ᱛᱩᱫ ᱠᱟᱛᱮ ᱦᱚᱭᱛᱳ ᱟᱨᱼᱼ ᱮ ᱦᱳᱭᱛᱳ ᱢᱤᱫᱴᱟᱝ ᱢᱤᱫ ᱵᱤᱜᱷᱟᱹ ᱡᱚᱢᱤ ᱨᱮ ᱦᱳᱭᱛᱳ ᱢᱤᱫ ᱵᱚᱥᱼᱼ ᱛᱟ ᱦᱩᱲᱩ ᱦᱩᱭᱩᱜ ᱠᱟᱱ ᱛᱟᱦᱮᱱᱟ ᱚᱸᱰᱮ ᱦᱚᱭᱛᱳ ᱚᱱᱟ ᱨᱮᱱᱟᱜ ᱛᱤᱱ ᱜᱩᱱ ᱠᱟᱫᱟ ᱠᱚ᱾
ᱦᱩᱸ ᱦᱩᱸ ᱩ ᱩ ᱦᱳᱭ ᱦᱳᱭ, ᱱᱤᱛᱳᱜ ᱫᱚ ᱱᱚᱝᱠᱟ ᱟᱠᱟᱫ ᱜᱮᱭᱟ ᱠᱚ᱾
ᱠᱷᱮᱛ ᱫᱚ ᱢᱤᱫ ᱯᱚᱠᱠᱷᱮ ᱫᱚᱠᱚ ᱵᱷᱟᱞᱤᱭᱮᱜ ᱜᱮᱭᱟ ᱟᱨ ᱢᱤᱫ ᱯᱚᱠ ᱠᱷᱮ ᱫᱚ ᱱᱚᱛᱮ ᱟᱵᱚᱣᱟᱜ ᱟᱭᱩ ᱫᱚᱠᱩ ᱠᱚᱢ ᱮᱫᱟ ᱟᱫᱚ ᱱᱚᱣᱟᱜᱮ ᱢᱤᱫᱴᱟᱝ ᱟᱵᱚ ᱥᱚᱪᱮᱛᱚᱱᱚᱜ ᱦᱩᱭᱩᱜ ᱛᱟᱵᱚᱱᱟ ᱡᱮ ᱟᱵᱚ ᱛᱚ ᱱᱚᱣᱟ ᱢᱟᱱ ᱟᱵᱚᱣᱟᱜ ᱢᱟᱱᱣᱟ ᱡᱤᱵᱚᱱ ᱫᱚ ᱢᱤᱫ ᱫᱷᱟᱣ ᱜᱮᱛᱚ ᱧᱟᱢᱚᱜᱼᱟ ᱥᱮ ᱱᱚᱣᱟ ᱫᱟᱢᱟᱱ
ᱦᱩᱸ ᱦᱩᱸ ᱦᱩᱸ᱾ ᱦᱳᱭ ᱦᱳᱭ ᱱᱚᱣᱟ ᱡᱤᱵᱚᱱ ᱫᱚ ᱢᱤᱫ ᱫᱷᱟᱣ ᱜᱮ, ᱟᱫᱚ
ᱛᱟᱵᱚᱱᱟ
ᱦᱩᱸ ᱦᱸ, ᱟᱵᱚ ᱛᱮᱜᱮ ᱥᱚᱪᱮᱛᱚᱱᱚᱜ ᱦᱩᱭᱩᱜ ᱛᱟᱵᱚᱱᱟ᱾
ᱦᱮᱸ ᱡᱟᱛᱮ ᱢᱟᱱᱮ ᱦᱚᱜᱼᱚᱭ ᱚᱨ ᱡᱟᱦᱟᱸ ᱛᱤᱱᱟᱹᱜ ᱵᱚᱱ ᱟᱵᱚ ᱛᱮᱵᱚᱱ ᱪᱟᱥᱟ ᱚᱱᱟᱨᱮ ᱟᱵᱚ ᱡᱟᱦᱟᱸ ᱞᱮ ᱠᱟ ᱜᱮᱵᱚᱱ ᱫᱟᱲᱮᱭᱟᱜ ᱢᱟᱱᱮ ᱡᱳᱭᱵᱚ ᱜᱮ ᱡᱟᱦᱟᱸ ᱫᱚᱵᱚᱱ ᱵᱮᱵᱚᱦᱟᱨ ᱞᱮᱠᱷᱟᱱ ᱵᱷᱟᱹᱞᱤᱜᱼᱟ᱾
ᱦᱩᱸ ᱦᱩᱸ ᱚᱱᱟ ᱫᱚ ᱟᱹᱰᱤ ᱜᱮ ᱱᱟᱯᱟᱭᱚᱜᱼᱟ ᱦᱩᱸ᱾
ᱨᱟᱱ ᱠᱚᱦᱚᱸ ᱚᱱᱠᱟᱜᱮ ᱥᱮᱫᱟᱭ ᱦᱚᱲ ᱚᱱᱠᱟ ᱡᱳᱭᱵᱚ ᱜᱮᱠᱚ ᱵᱮᱵᱚᱦᱟᱨᱮᱫ ᱛᱟᱦᱮᱱᱟ᱾ ᱥᱮᱫᱟᱭ ᱫᱚ ᱧᱮᱞ ᱢᱮ
ᱛᱚ ᱤᱥᱯᱨᱮ ᱢᱮᱥᱤᱱ ᱦᱚᱸ ᱵᱟᱝ ᱛᱟᱦᱮᱸ ᱠᱟᱱᱟ ᱛᱚᱠᱷᱚᱱ ᱫᱚ ᱚᱠᱟᱨᱮ ᱡᱚᱱᱚᱜ ᱴᱷᱩᱴᱠᱤ ᱠᱚᱛᱮ ᱠᱚ ᱤᱨᱪᱤ ᱵᱟᱲᱟᱭᱮᱫ ᱛᱟᱦᱮᱱᱟ᱾ ᱱᱤᱢ ᱥᱟᱠᱟᱢ ᱵᱟᱹᱨᱱᱤ ᱥᱟᱠᱟᱢ ᱱᱚᱣᱟᱠᱩ ᱠᱚ ᱡᱚᱵᱮ ᱵᱟᱲᱟ ᱠᱟᱛᱮᱫ ᱴᱟᱝ ᱨᱟᱱ ᱞᱮᱠᱟ ᱠᱚ ᱛᱳᱭᱨᱤᱭᱮᱫ ᱛᱟᱦᱮᱱᱟ᱾
ᱦᱳᱭ ᱦᱳᱭ ᱜᱚᱢᱠᱮ ᱱᱚᱣᱟ ᱜᱮ ᱟᱥᱚᱞ ᱨᱟᱱ ᱫᱚ ᱢᱮᱱᱫᱚ ᱦᱟᱱᱟ ᱫᱚ ᱠᱮᱢᱤᱠᱮᱞ ᱠᱚ ᱪᱮᱫ ᱠᱚᱪᱚ ᱠᱚ ᱢᱮᱥᱟᱣᱟᱜ ᱠᱟᱱᱟ ᱢᱮᱱᱫᱚ ᱱᱚᱣᱟ ᱛᱮᱦᱚᱸ ᱚ ᱠᱟᱹᱢᱤ ᱫᱚ ᱜᱟᱱᱚᱜ ᱠᱟᱱ ᱜᱮᱭᱟ ᱢᱮᱱᱫᱚ ᱡᱳᱭᱵᱚ ᱥᱟᱨ ᱞᱮᱠᱟ᱾ ᱟᱨ ᱱᱤᱛᱳᱜ ᱧᱮᱞᱚᱜᱚᱜ ᱠᱟᱱᱟ ᱦᱟᱸᱜ ᱠᱷᱟᱱ ᱴᱩᱠ ᱴᱟᱠ ᱱᱚᱜᱚᱼᱝᱠᱟᱱᱟᱜ ᱮᱸ ᱮᱸ ᱨᱟᱱ ᱠᱚᱫᱚ ᱠᱚ ᱵᱮᱵᱚᱦᱟᱨᱮᱫ ᱜᱮᱭᱟ ᱦᱮᱸ ᱱᱤᱛᱚᱜ ᱞᱤᱧ ᱟᱞᱤᱧ ᱞᱤᱧ ᱧᱮᱞ ᱵᱟᱲᱟᱭᱮᱫ ᱜᱮᱭᱟ᱾
ᱟᱪᱪᱷᱟ ᱟᱪᱪᱷᱟ᱾
ᱮ ᱦᱮ᱾ ᱟᱫᱚ ᱚᱱᱟ ᱪᱮᱠᱟ ᱟᱵᱤᱱᱟᱜ ᱥᱩᱨ ᱨᱮᱜᱮ ᱛᱟᱦᱮᱱᱟ ᱡᱤᱱᱤᱥ ᱫᱚ᱾ ᱟᱫᱚ ᱠᱤᱪᱷᱩ ᱦᱟᱞ ᱦᱟᱞᱠᱟ ᱥᱟᱢᱟᱱ ᱠᱷᱟᱱ ᱜᱮ ᱧᱮᱞ ᱵᱤᱱ ᱮᱸ ᱟᱵᱤᱱᱟᱜ ᱱᱚᱣᱟ ᱨᱟᱱ ᱫᱚ ᱵᱮᱱᱟᱣ ᱜᱚᱫ ᱟᱠᱟᱱᱟ ᱟᱫᱚ
ᱮᱸ ᱟᱫᱚ ᱵᱮᱯᱟᱨ ᱦᱩᱭᱩᱜ ᱠᱟᱱᱟ
ᱮᱸᱜ ᱵᱮᱱᱟᱣ ᱫᱚ ᱵᱮᱱᱟᱣ ᱜᱮ ᱟᱫᱚ ᱡᱚᱛᱚ ᱦᱚᱲ ᱚᱱᱟ ᱞᱟᱹᱭᱤᱱ ᱛᱮ ᱛᱟᱲᱟᱢ